ᱦᱮᱞᱳ
ᱦᱮᱸ ᱟᱸᱡᱚᱢ ᱧᱚᱜ ᱠᱟᱱᱟ, ᱟᱸᱡᱚᱢ ᱧᱚᱜᱚᱜ ᱠᱟᱱᱟ᱾
ᱟᱪᱪᱷᱟ ᱛᱚᱵᱮ ᱫᱟᱫᱟ ᱱᱟᱯᱟᱭ ᱵᱟᱲᱟ ᱜᱮᱛᱚ?
ᱦᱮᱸ ᱵᱚᱭᱦᱟ ᱱᱟᱯᱟᱭ ᱵᱟᱲᱟ ᱜᱮ, ᱟᱢᱜᱮ ᱚᱠᱟ
ᱦᱳᱭ ᱫᱟᱫᱟ ᱤᱧᱦᱚᱸ ᱱᱟᱯᱟᱭ ᱜᱮ ᱢᱤᱱᱟᱹᱧ ᱫᱚ ᱢᱤᱱᱟᱹᱧ ᱠᱟᱫᱤᱧᱟ, ᱟᱨ ᱚᱲᱟᱜ ᱠᱚᱨᱮᱚ ᱫᱚ ᱚᱠᱟᱞᱮᱠᱟ ᱵᱮᱥ ᱵᱟᱲᱟ ᱜᱮᱛᱚ ᱢᱮᱱᱟᱜ ᱠᱟᱜ ᱯᱮᱭᱟ?
ᱦᱮᱸ ᱚᱲᱟᱜ ᱠᱚᱨᱮ ᱦᱚᱸ ᱡᱚᱛᱚ ᱜᱮ ᱱᱟᱯᱟᱭ ᱵᱟᱲᱟ ᱜᱮᱭᱟ ᱠᱚ, ᱵᱚᱞᱚᱣ ᱛᱟᱦᱞᱮ ᱚᱲᱟᱜ ᱠᱚᱨᱮ ᱫᱚ ᱚᱠᱟ ᱞᱮᱠᱟ ᱦᱮᱱᱟᱜ ᱠᱚᱣᱟ?
ᱦᱳᱭ ᱫᱟᱫᱟ ᱟᱞᱮ ᱥᱮᱜ ᱦᱚᱸ ᱱᱟᱯᱟᱭ ᱜᱮ ᱚᱲᱟᱜ ᱠᱚᱨᱮᱱ ᱥᱟᱱᱟᱢ ᱦᱚᱲ ᱠᱚᱜᱮ᱾ ᱱᱟᱯᱟᱭ ᱫᱚ ᱱᱟᱯᱟᱭ ᱜᱮ ᱢᱮᱱᱟᱜ ᱟᱠᱟᱜ ᱠᱚᱣᱟ᱾ ᱛᱚᱵᱮ ᱫᱟᱫᱟ ᱟᱯᱮ ᱥᱮᱫ ᱫᱚ ᱛᱤᱱ ᱥᱟᱺᱜᱤᱧ ᱪᱟᱥ ᱠᱚᱯᱮ ᱮᱸ ᱥᱟᱺᱜᱤᱧ ᱠᱟᱜ ᱛᱟᱵᱚᱱᱟ?
ᱪᱟᱥ ᱠᱚᱫᱚ ᱦᱚᱸᱜᱼᱚᱭ ᱛᱚᱞᱮ ᱮᱛᱚᱦᱚᱵ ᱜᱚᱫ ᱠᱟᱜᱼᱟ᱾
ᱟᱪᱪᱷᱟ ᱛᱚᱵᱮ ᱟᱞᱮ ᱦᱚᱸ ᱚᱝᱠᱟᱜ ᱜᱮ ᱟᱞᱮ ᱦᱚᱸ ᱚᱝᱠᱟ ᱜᱮᱞᱮ ᱪᱟᱥ ᱠᱚᱫᱚ ᱱᱮᱜᱼᱮ ᱜᱮᱞᱮ ᱮᱛᱚᱦᱚᱵᱫᱟ ᱫᱟᱜ ᱠᱚ ᱚᱝᱠᱟ ᱵᱟᱭ ᱫᱟᱜ ᱟᱠᱟᱫ ᱠᱷᱟᱹᱛᱤᱨ᱾ ᱛᱮ ᱛᱚᱵᱮ ᱵᱚᱪᱷᱚᱨ ᱨᱮ ᱛᱤᱱ ᱫᱷᱟᱣ ᱯᱮ ᱪᱟᱥ ᱛᱟᱦᱮᱱᱟ?
ᱵᱚᱪᱷᱚᱨ ᱨᱮ ᱟᱞᱮ ᱫᱚ ᱵᱟᱨ ᱡᱚᱠᱷᱟ ᱞᱮ ᱪᱟᱥᱮᱫᱟ᱾
ᱟᱪᱪᱷᱟ ᱵᱚᱪᱷᱚᱨ ᱨᱮ ᱵᱟᱨ ᱡᱚᱠᱷᱚ ᱯᱮ ᱪᱟᱥ ᱛᱟᱦᱮᱱᱟ᱾
ᱦᱩᱸ
ᱵᱚᱪᱷᱚᱨ ᱨᱮ ᱟᱫᱚ ᱮᱸ ᱪᱮᱜ ᱠᱚᱯᱮ ᱪᱟᱥ ᱜᱮᱭᱟ ᱟᱯᱮ ᱥᱮᱜ ᱫᱚ?
ᱪᱟᱥ ᱫᱚ ᱟᱞᱮᱫᱚ ᱟᱨᱦᱚ ᱯᱟᱴ ᱫᱤᱥᱚᱢ ᱦᱚᱲ ᱛᱚ ᱟᱫᱚ ᱯᱟᱲ ᱠᱚᱨᱮ ᱫᱚ ᱦᱟᱸᱜ ᱮ ᱦᱩᱲᱩ ᱢᱤᱫ ᱡᱚᱠᱷᱟ ᱞᱮ ᱪᱟᱥ ᱜᱮᱭᱟ ᱦᱩ᱾ ᱟᱨ ᱛᱩᱲᱤ ᱠᱚ, ᱛᱤᱞᱢᱤᱧ ᱠᱚ, ᱠᱩᱨᱛᱷᱤ ᱠᱚ, ᱨᱟᱢᱲᱟ ᱠᱚ᱾ ᱚᱝᱠᱟᱱᱟᱜ ᱠᱚᱞᱮ ᱪᱟᱥ ᱜᱮᱭᱟ ᱟᱨ ᱱᱚᱣᱟ ᱵᱟᱹᱫᱽ ᱵᱟᱹᱭᱦᱟᱹᱲ ᱥᱮᱫ ᱨᱮᱫᱚ ᱦᱩᱲᱩ ᱵᱟᱨ ᱡᱚᱠᱷᱟ ᱞᱮ ᱪᱟᱥ ᱜᱮᱭᱟ᱾ ᱥᱤ ᱩᱱ ᱥᱚᱢᱚᱭ ᱢᱤᱫ ᱡᱚᱠᱷᱟ ᱟᱨ ᱱᱚᱣᱟ ᱟᱥᱟᱲ ᱥᱟᱱ ᱵᱚᱸᱜᱟ ᱢᱤᱫ ᱡᱚᱠᱷᱟ᱾
ᱦᱳᱭ ᱟᱞᱮ ᱦᱚᱸ ᱚᱝᱠᱟ ᱜᱮ ᱵᱚᱪᱷᱚᱨ ᱨᱮ ᱢᱤᱫ ᱪᱷᱚᱴ ᱜᱮᱞᱮ ᱪᱟᱥ ᱫᱚᱞᱮ ᱪᱟᱥᱟ᱾ ᱦᱩᱲᱩ ᱠᱚ ᱚᱱᱟ ᱦᱩᱲᱩ ᱠᱚ ᱪᱟᱥ ᱨᱟᱠᱟᱵ ᱥᱟᱶᱛᱮ ᱡᱟᱦᱟᱸ ᱫᱚ ᱛᱩᱲᱤ ᱥᱟᱶᱛᱮ ᱛᱤᱞᱢᱤᱧ ᱥᱮ ᱥᱩᱨᱡᱚᱢᱩᱠᱷᱤ ᱮ ᱚᱱᱟ ᱠᱚᱦᱚᱸᱞᱮ ᱪᱟᱥ ᱫᱚᱞᱮ ᱪᱟᱥ ᱜᱮᱭᱟ, ᱟᱫᱚ ᱦᱩᱲᱩ ᱥᱟᱶᱛᱮ ᱟᱞᱮ ᱫᱚ ᱮᱸ ᱥᱚᱵᱡᱤ ᱠᱚᱦᱚᱸ ᱞᱮ ᱪᱟᱥ ᱫᱚᱞᱮ ᱪᱟᱥ ᱜᱮᱭᱟ ᱡᱟᱦᱟᱸ ᱫᱚ ᱮᱸ ᱪᱟᱥ ᱚᱠᱛᱚ ᱨᱮ ᱮᱴᱟᱜ ᱥᱮᱜ ᱵᱟᱭᱨᱮ ᱥᱮᱫ ᱠᱟᱹᱢᱤ ᱛᱚ ᱪᱟᱞᱟᱣ ᱵᱟᱝ ᱜᱟᱱᱚᱜᱼᱟ᱾ ᱟᱨ ᱱᱚᱱᱛᱮ ᱩᱛᱩ ᱛᱮᱠᱤ ᱠᱚᱫᱚ ᱠᱤᱨᱤᱧ ᱵᱟᱭ ᱜᱟᱱᱚᱜ ᱜᱮᱭᱟ ᱯᱩᱭᱥᱟᱹ ᱛᱮ ᱵᱟᱝ ᱛᱟᱦᱮᱱ ᱜᱮᱭᱟ᱾ ᱵᱟᱭᱨᱮ ᱠᱟᱹᱢᱤ ᱵᱚᱱ ᱪᱟᱞᱟᱜ ᱠᱷᱟᱱ ᱵᱟᱹᱫᱽ ᱨᱮ ᱵᱚᱱ ᱠᱟᱹᱢᱤᱭᱟ ᱟᱯᱮ ᱥᱮᱫ ᱫᱚ ᱚᱠᱟ ᱞᱮᱠᱟ?
ᱟᱞᱮ ᱥᱮᱱ ᱦᱚᱸ ᱵᱚᱭᱦᱟ ᱤᱝᱠᱟᱹᱜᱮ ᱵᱟᱭᱨᱮ ᱠᱟᱹᱢᱤ ᱠᱚᱢᱟ ᱚᱝᱠᱟ ᱵᱟᱝ ᱪᱟᱞᱟᱣ ᱫᱟᱲᱮᱜᱦᱩᱭᱩᱜ ᱠᱟᱱᱟ᱾ ᱦᱮᱸ ᱟᱛᱳ ᱚᱲᱟᱜ ᱠᱚᱨᱮ ᱜᱮ ᱪᱟᱥ ᱵᱟᱥ ᱠᱟᱛᱮᱜ ᱜᱮ ᱡᱚᱢ ᱧᱩ ᱵᱟᱲᱟ ᱦᱩᱭᱩᱜ ᱠᱟᱱᱟ᱾ ᱱᱚᱜᱼᱚᱭ ᱠᱤᱨᱤᱧ ᱟᱹᱠᱷᱨᱤᱧ ᱠᱚᱦᱚᱸ ᱛᱚ ᱱᱤᱛᱚᱜ ᱢᱟ ᱚᱝᱠᱟ ᱢᱟ ᱵᱟᱝ ᱜᱟᱱᱚᱜ ᱠᱟᱱᱟ᱾ ᱦᱮᱸ ᱚᱲᱟᱜ ᱠᱚᱨᱮ ᱜᱮ ᱡᱚᱢ ᱞᱮᱠᱟ ᱜᱮ ᱪᱟᱥ ᱵᱟᱲᱟ ᱦᱩᱭᱩᱜ ᱠᱟᱱᱟ ᱩᱛᱩ ᱟᱱᱟᱡ ᱠᱚᱦᱚᱸ᱾
ᱦᱳᱭ ᱫᱟᱫᱟ ᱟᱞᱮ ᱦᱚᱸ ᱚᱝᱠᱟ ᱫᱚ ᱵᱟᱭᱨᱮ ᱠᱷᱚᱡ ᱫᱚ ᱵᱟᱞᱮ ᱠᱤᱨᱤᱧ ᱜᱮᱭᱟ ᱵᱟᱡᱟᱨ ᱠᱚ ᱠᱷᱚᱱ ᱫᱚ ᱵᱟᱞᱮ ᱠᱤᱨᱤᱧᱟ ᱩᱛᱩ ᱠᱚᱫᱚ᱾ ᱪᱚᱝ ᱡᱩᱫᱤ ᱡᱟᱹᱥᱛᱤ ᱢᱚᱱᱮ ᱟᱞᱮ ᱡᱟᱹᱥᱛᱤ ᱩᱛᱩ ᱛᱮᱠᱤᱞᱮ ᱨᱚᱦᱚᱭ ᱠᱟᱜᱼᱟ ᱛᱚ ᱮᱱᱠᱷᱟᱱ ᱚᱱᱟ ᱜᱮᱞᱮ ᱟᱹᱠᱷᱨᱤᱧ ᱛᱟᱦᱮᱱᱟ ᱟᱹᱠᱷᱨᱤᱧ ᱠᱟᱛᱮᱜ ᱡᱟᱦᱟᱸ ᱛᱤᱱᱟᱹᱜ ᱠᱟᱹᱣᱰᱤ ᱦᱤᱡᱩᱜ ᱠᱷᱟᱱ ᱚᱱᱟᱜᱮ ᱜᱷᱟᱨᱚᱸᱡᱽ ᱨᱮ ᱪᱟᱪᱞᱟᱣ ᱞᱟᱹᱜᱤᱫ ᱱᱟᱯᱟᱭᱚᱜᱼᱟ, ᱛᱚᱵᱮ ᱟᱯᱮ ᱫᱚ ᱚᱱᱠᱟ ᱟᱯᱮ ᱥᱮᱫ ᱫᱚ ᱪᱮᱫ ᱩᱫ ᱠᱚ ᱚᱢᱚᱱᱚᱜᱼᱟ᱾
ᱟᱞᱮ ᱥᱮᱱ ᱩᱫ ᱫᱚ ᱚᱱᱠᱟ ᱢᱚᱛᱟᱢ ᱩᱫ ᱠᱚ, ᱠᱟᱴ ᱩᱫ ᱠᱚ, ᱵᱟᱹᱞᱤ ᱩᱫ ᱠᱚ, ᱦᱩ ᱚᱱᱟ ᱵᱩᱱᱩᱢ ᱫᱩᱢᱟᱹ ᱠᱚᱨᱮ ᱩᱫ ᱠᱚ ᱮᱢᱚᱱᱚᱜ ᱜᱮᱭᱟ ᱚᱱᱠᱟᱱᱟᱜ ᱠᱚ,
ᱟᱪᱪᱷᱟ ᱟ ᱯᱮ ᱥᱮᱫ ᱫᱚ ᱛᱚᱵᱮ ᱩᱫ ᱫᱚ ᱚᱠᱟ ᱞᱮᱠᱟ ᱯᱮ ᱡᱚᱢ ᱛᱟᱦᱮᱱᱟ ᱡᱮᱢᱚᱱ ᱟᱞᱮ ᱥᱮᱫ ᱵᱤᱥᱮᱥ ᱠᱟᱭᱛᱮ ᱧᱮᱞᱚᱜᱼᱟ ᱱᱚᱱᱛᱮ ᱥᱩᱲᱮ ᱠᱟᱛᱮᱫ ᱦᱚᱸ ᱦᱚᱲ ᱠᱚ ᱡᱚᱢ ᱜᱮᱭᱟ ᱡᱩᱫᱤ ᱵᱷᱚᱨᱥᱟᱭᱟᱭ ᱚᱱᱠᱟ ᱫᱟᱜ ᱡᱟᱹᱲᱤ ᱠᱩ ᱟᱸᱜᱬᱩᱭ ᱜᱮᱭᱟ ᱥᱮ ᱛᱚ ᱮᱱᱠᱷᱟᱱ ᱫᱚ ᱩ ᱥᱩᱲᱟᱹ ᱠᱚ ᱡᱚᱢᱟ ᱚᱱᱟ ᱥᱟᱶᱛᱮ ᱩᱛᱩ ᱠᱟᱛᱮᱫ ᱦᱚᱸᱠᱚ ᱡᱚᱢ ᱜᱮᱭᱟ, ᱟᱨ ᱵᱷᱟᱹᱡᱤ ᱦᱚᱸᱠᱚ ᱡᱚᱢ ᱜᱮᱭᱟ ᱩᱫ ᱵᱷᱟᱹᱡᱤ ᱠᱚ ᱟᱫᱚ ᱚᱱᱟ ᱫᱚ ᱩᱫ ᱪᱮᱛᱟᱱ ᱨᱮ ᱪᱮᱫ ᱩᱫ ᱠᱟᱱᱟ ᱚᱱᱟ ᱪᱮᱛᱟᱱ ᱨᱮ ᱱᱤᱨᱵᱷᱚᱨ ᱚᱱᱟ ᱦᱤᱥᱟᱹᱵ ᱛᱮᱠᱚ ᱡᱚᱢᱟ ᱟᱯᱮ ᱥᱮᱫ ᱫᱚ ᱚᱠᱟ ᱞᱮᱠᱟ᱾
ᱵᱚᱠᱚᱧ ᱟᱞᱮ ᱥᱮᱫ ᱫᱚ ᱦᱳᱭ ᱤᱱᱠᱟᱹᱜ ᱜᱮ ᱱᱚᱜᱼᱚᱭ ᱛᱚ ᱫᱟᱜ ᱡᱟᱹᱯᱩᱫ ᱫᱤᱱ ᱠᱚᱨᱮ ᱱᱤᱛᱚᱜ ᱢᱟ ᱦᱟᱸᱜ ᱚᱫ ᱠᱚ ᱵᱥᱥᱤ ᱦᱩᱭᱩᱜᱼᱟ ᱛᱚ ᱟᱫᱚ ᱡᱟᱹᱥᱛᱤ ᱡᱟᱹᱥᱛᱤ ᱧᱚᱜ ᱩᱫ ᱠᱚ ᱦᱟᱞᱟᱝ ᱞᱮᱠᱷᱟᱱ ᱫᱚ ᱟᱫᱚ ᱚᱱᱟ ᱠᱚᱫᱚᱞᱮ ᱟᱞᱮ ᱦᱚᱞᱮ ᱥᱮᱜ ᱥᱚᱲᱮ ᱜᱮᱭᱟ ᱩᱫ ᱨᱮᱱᱟᱜ ᱥᱚᱲᱮ, ᱛᱟᱯᱚᱨᱮ ᱩᱫ ᱠᱚ ᱚᱱᱠᱟ ᱩᱛᱩ ᱠᱟᱛᱮᱫ ᱦᱚᱸᱞᱮ ᱡᱚᱢ ᱜᱮᱭᱟ᱾
ᱦᱳᱭ ᱫᱟᱫᱟ ᱟᱨᱚ ᱩᱫ ᱫᱚ ᱡᱟᱹᱥᱛᱤ ᱠᱟᱭᱛᱮ ᱥᱚᱲᱮ ᱦᱚᱸ ᱥᱤᱵᱤᱞ ᱫᱚ ᱥᱤᱵᱤᱞ ᱜᱮᱭᱟ ᱟᱨ ᱵᱷᱟᱹᱡᱤ ᱦᱚᱸ ᱥᱤᱵᱤᱞ ᱫᱚ ᱥᱤᱵᱤᱞ ᱜᱮᱭᱟ, ᱟᱨ ᱛᱚᱵᱮ ᱟᱯᱮᱥᱮᱫ ᱫᱚ ᱯᱩᱴᱩᱠᱟᱹ ᱠᱚᱫᱚ ᱧᱟᱢᱚᱜ ᱛᱟᱦᱮᱱ ᱜᱮᱭᱟ ᱥᱮ ᱵᱟᱝ᱾
ᱦᱚᱸ ᱟᱞᱮ ᱥᱮᱱ ᱦᱚᱸ ᱯᱩᱴᱠᱟᱹ ᱠᱚᱫᱚ ᱠᱚ ᱧᱟᱢᱚᱜ ᱜᱮᱭᱟ ᱵᱚᱠᱚᱧ ᱱᱚᱜᱼᱚᱭ ᱛᱚ ᱵᱤᱨ ᱠᱚᱞᱮ ᱥᱩᱨ ᱧᱚᱜ ᱜᱮᱭᱟ,
ᱟᱪᱪᱷᱟ, ᱛᱚᱵᱮ ᱯᱩᱴᱠᱟᱹ ᱦᱟᱞᱟᱝ ᱫᱚ ᱦᱮᱞᱟᱣ ᱵᱟᱲᱟᱣ ᱠᱟᱱᱟᱢ ᱥᱮ ᱵᱟᱝ ᱡᱮᱢᱚᱱ ᱟᱞᱮ ᱥᱮᱫ ᱯᱩᱴᱠᱟᱹ ᱠᱚ ᱦᱟᱞᱟᱝᱟ ᱟᱨ ᱟᱹᱠᱷᱨᱤᱧ ᱞᱮ ᱵᱟᱡᱟᱨ ᱠᱚᱥᱮᱫ ᱫᱚᱞᱮ ᱤᱫᱤ ᱫᱚᱞᱮ ᱤᱫᱤᱭ ᱜᱮᱭᱟ ᱡᱩᱫᱤ ᱡᱟᱹᱥᱛᱤ ᱜᱮ ᱯᱩᱴᱠᱟᱹ ᱠᱚ ᱧᱟᱢᱚᱜ ᱠᱷᱟᱡ,
ᱦᱩᱸ, ᱟᱞᱮ ᱥᱮᱫ ᱦᱚᱸ ᱚᱱᱠᱟᱜᱮ ᱯᱩᱴᱠᱟᱹ ᱦᱟᱞᱟᱝ ᱫᱚᱞᱮ ᱥᱮᱱᱚᱜ ᱜᱮᱭᱟ ᱟᱨ ᱯᱩᱴᱠᱟᱹ ᱠᱚ ᱦᱟᱞᱟᱝ ᱟᱹᱜᱩ ᱠᱟᱛᱮᱫ ᱚᱱᱟ ᱯᱩᱴᱠᱟᱹ ᱠᱚᱨᱮᱱᱟᱜ ᱮᱸ ᱞᱮᱴᱚ ᱠᱚᱦᱚᱸ ᱡᱚᱢ ᱵᱟᱲᱟ ᱦᱩᱭ ᱟᱠᱟᱱ ᱜᱮᱭᱟ ᱞᱮᱴᱚ ᱠᱚᱦᱚᱸ ᱡᱚᱢ ᱦᱩᱭᱩᱜ ᱜᱮᱭᱟ, ᱟᱯᱮ ᱥᱮᱫ ᱫᱚ ᱯᱩᱴᱠᱟᱹ ᱠᱚᱫᱚ ᱯᱮ ᱞᱮᱴᱚ ᱵᱟᱲᱟ ᱠᱚᱭᱟ ᱥᱮ ᱵᱟᱝᱟ,
ᱵᱟᱝ ᱫᱟᱫᱟ ᱱᱤᱭᱟᱹ ᱫᱚ ᱯᱳᱭᱞᱳ ᱵᱟᱨᱤᱧ ᱟᱸᱡᱚᱢ ᱮᱜ ᱠᱷᱟᱱ, ᱮᱫ, ᱯᱩᱴ ᱠᱟᱹ ᱞᱮᱴᱚ ᱥᱮ ᱩᱫ ᱞᱮᱴᱚ ᱠᱚᱫᱚ ᱵᱟᱹᱧ ᱡᱚᱢ ᱠᱟᱜᱼᱟ ᱯᱳᱭᱞᱳ ᱵᱟᱨ ᱜᱤᱧ ᱟᱸᱡᱚᱢ ᱫᱚᱧ ᱟᱸᱡᱚᱢᱮᱜᱼᱟ᱾
ᱯᱩᱴᱠᱟᱹ ᱞᱮᱛᱚ ᱞᱮᱴᱚ ᱠᱚᱫᱚ ᱟᱹᱰᱤ ᱡᱩᱛ ᱥᱤᱵᱤᱞ ᱜᱮ ᱵᱩᱡᱷᱟᱹᱜᱼᱟ
ᱦᱳᱭ ᱫᱟᱫᱟ ᱱᱚᱜᱼᱚᱭ ᱡᱮᱢ ᱞᱟᱹᱭ ᱠᱮᱜᱼᱟ ᱡᱮ ᱯᱩᱴᱠᱟᱹ ᱞᱮᱴᱚ ᱞᱮᱴᱚ ᱡᱚᱢ ᱞᱟᱜᱟᱭᱤᱧ ᱱᱤᱥᱪᱳᱭ ᱟᱫᱚ ᱚᱱᱟᱫᱚ ᱚᱠᱟᱮᱠᱟᱼᱼ ᱪᱮᱫ ᱪᱮᱫ ᱢᱚᱥᱞᱟ ᱯᱮ ᱞᱟᱜᱟᱣᱟᱜᱼᱟ ᱢᱟᱱᱮ ᱚᱠᱟ ᱞᱮᱠᱟᱞᱮ ᱤᱥᱤᱱ ᱞᱮᱠᱷᱟᱱ ᱵᱷᱟᱜᱤ ᱥᱤᱵᱤᱞ ᱛᱟᱦᱮᱱᱟ ᱚᱱᱟ ᱯᱩᱴᱠᱟ ᱫᱚ᱾
ᱟ ᱯᱷᱩᱴᱠᱟᱹ ᱞᱮᱴᱚ ᱫᱚ ᱱᱚᱝᱠᱟ ᱡᱤᱞ ᱞᱮᱴᱚ ᱠᱚᱢ ᱡᱚᱢ ᱵᱟᱲᱟ ᱟᱠᱟᱜ ᱜᱮᱭᱟ ᱥᱮ ᱵᱟᱝᱼᱟ᱾ ᱤᱥᱤᱱ ᱠᱚᱢ ᱯᱨᱚᱥᱮᱥ ᱠᱚᱢ ᱧᱮᱞ ᱟᱠᱟᱫ ᱜᱮᱭᱟᱟᱢ ᱥᱮ ᱵᱟᱝᱟ᱾
ᱦᱳᱭ ᱦᱳᱭ ᱡᱤᱞ ᱞᱮᱴᱚ ᱫᱚᱧ ᱡᱚᱢ ᱵᱟᱲᱟ ᱟᱠᱟᱜ ᱜᱮᱭᱟ ᱠᱷᱟᱱ᱾
ᱟᱫᱚ ᱤᱱᱠᱟᱹᱜᱮ ᱚᱱᱟ ᱦᱚᱸ ᱦ ᱦᱚᱞᱚᱝ ᱨᱮᱭᱟᱜ ᱜᱮᱠᱚ ᱯᱩᱴᱠᱟ ᱠᱚ ᱞᱮᱴᱚᱭᱟ ᱦᱸ᱾ ᱟᱨ ᱢᱟᱱᱮ ᱡᱚᱢ ᱨᱮᱱᱟᱜ ᱥᱤᱵᱤᱞ ᱦᱚᱸ ᱟᱹᱰᱤ ᱥᱚᱲᱚᱢ ᱜᱮᱭᱟ,
ᱟᱪᱪᱷᱟ ᱱᱟᱯᱟᱭ ᱠᱟᱛᱷᱟ ᱮ ᱱᱤᱡᱮ ᱦᱚᱸ ᱢᱤᱫ ᱫᱤᱱ ᱡᱚᱢ ᱞᱟᱜᱟᱭ ᱦᱩᱭᱩᱜᱼᱟ ᱡᱮ ᱯᱩᱴᱠᱟᱹ ᱞᱮᱴᱚ, ᱟᱫᱚ ᱫᱟᱫᱟ ᱚᱱᱟ ᱫᱚ ᱯᱩᱴᱠᱟᱹ ᱞᱮᱴᱚ ᱫᱚ ᱠᱷᱟᱹᱞᱤ ᱯᱩᱴᱠᱟᱹ ᱜᱮᱠᱚ ᱞᱮᱴᱚᱭᱟ ᱥᱮ, ᱡᱟᱦᱟᱸ ᱛᱤᱱᱟᱹᱜ ᱩᱫ ᱠᱚ ᱢᱮᱱᱟᱜ ᱟᱠᱟᱫ ᱱᱚᱛᱮ ᱚᱨ ᱛᱩᱫ ᱠᱩᱢᱵᱟᱹ ᱩᱵ ᱢᱚᱪᱤᱪᱤᱨᱤ ᱵᱩ ᱵᱚᱛᱟᱢ ᱩᱵᱼᱼ ᱫᱟᱜ ᱢᱟᱰᱤ ᱩᱱ ᱦᱳᱭᱥᱮ ᱚᱱᱟ ᱠᱚᱦᱚᱸ ᱠᱚ ᱞᱮᱴᱚᱭ ᱜᱮᱭᱟ᱾
ᱚᱦᱚᱸ ᱚᱱᱟ ᱩᱫ ᱠᱚᱫᱚ ᱦᱟᱸᱜ ᱟᱞᱮ ᱥᱮᱱ ᱫᱚ ᱦᱟᱸᱜ ᱞᱮᱴᱚ ᱠᱚᱫᱚ ᱚᱱᱠᱟ ᱫᱚ ᱵᱟᱠᱚ ᱞᱮᱴᱚᱭ ᱜᱮᱭᱟ ᱩᱫ ᱠᱚᱫᱚ ᱦᱟᱸᱜ ᱟᱹ ᱥᱚᱲᱮ ᱜᱮ ᱠᱚ ᱥᱚᱲᱮ ᱜᱮᱭᱟ ᱩᱛ ᱠᱚᱨᱮᱱᱟᱜ ᱫᱚ ᱟᱨ ᱱᱩᱠᱩ ᱯᱩᱴᱠᱟᱹ ᱫᱚ ᱦᱟᱸᱜ ᱠᱚ ᱞᱮᱴᱚ ᱠᱚᱜᱮᱭᱟ᱾
ᱟᱪᱪᱷᱟ ᱛᱚᱵᱮ ᱟᱯᱮ ᱥᱮᱫ ᱫᱚ ᱱᱤᱭᱟᱹ ᱠᱚ ᱩᱫ ᱧᱟᱢᱚᱜ ᱜᱮᱭᱟ ᱥᱮ ᱵᱟᱝ ᱡᱟᱦᱟᱸ ᱠᱚ ᱩᱫ ᱤᱧ ᱞᱟᱹᱭ ᱠᱟᱜᱼᱟ ᱡᱮᱢᱚᱱ ᱚᱨᱚᱛᱩ ᱩᱫ ᱵᱚᱛᱟᱢ ᱩᱫ ᱢᱩᱪᱷᱤᱪᱷᱤᱨᱤ ᱩᱫ ᱫᱟᱜ ᱢᱟᱹᱰᱤ ᱩᱫ ᱠᱩᱢᱵᱟᱹ ᱩᱫ ᱚᱱᱟ ᱠᱚᱫᱚ
ᱦᱚᱸ ᱵᱚᱠᱚᱧ ᱧᱟᱢᱚᱜ ᱜᱮᱭᱟ ᱟᱞᱮ ᱥᱮᱱ ᱦᱚᱸ ᱧᱟᱢᱚᱜ ᱜᱮᱭᱟ ᱚᱱᱠᱟᱱᱟᱜ ᱩᱫ ᱠᱚᱫᱚ
ᱟᱪᱪᱷᱟ ᱛᱚᱵᱮ ᱟᱠᱠᱷᱨᱤᱧ ᱠᱚᱫᱚ ᱯᱮ ᱤᱫᱤᱭ ᱜᱮᱭᱟ ᱥᱮ ᱵᱟᱝ ᱚᱱᱟ ᱠᱚ ᱩᱫ ᱫᱚ
ᱟᱹᱠᱷᱨᱤᱧ ᱠᱚ ᱦᱚᱸ ᱤᱫᱤ ᱜᱮᱭᱟᱞᱮ ᱦᱟᱴ ᱵᱟᱡᱟᱨ ᱠᱚᱨᱮ ᱟᱹᱠᱷᱨᱤᱧ ᱠᱚ ᱤᱫᱤ ᱜᱮᱭᱟ ᱞᱮ ᱚᱸᱰᱮ ᱦᱟᱴ ᱵᱟᱡᱟᱨ ᱠᱟᱛᱮᱫ ᱡᱟᱦᱟᱸ ᱟᱹᱠᱷᱨᱤᱧ ᱠᱟᱛᱮ ᱡᱟᱦᱟᱸ ᱯᱚᱭᱥᱟ ᱠᱚ ᱧᱟᱢᱚᱜᱼᱟ ᱚᱱᱟ ᱠᱚᱛᱮ ᱜᱮ ᱦᱟᱴ ᱩᱛᱩ ᱟᱱᱟᱡᱽ ᱠᱚ ᱠᱚ ᱢᱤᱫ ᱵᱟᱨ ᱫᱚᱞᱮ ᱠᱤᱨᱤᱧ ᱟᱹᱜᱩ ᱡᱚᱝ ᱼᱚᱜ ᱜᱮᱭᱟ ᱡᱚᱢ ᱞᱟᱹᱜᱤᱫ ᱦᱚᱸ
ᱟᱪᱪᱷᱟ ᱟᱹᱰᱤ ᱱᱟᱯᱟᱭ ᱫᱟᱫᱟ ᱛᱚᱵᱮ ᱫᱟᱫᱟ ᱟᱯᱮ ᱫᱚ ᱩᱫ ᱠᱚᱫᱚᱯᱮ ᱪᱟᱥ ᱜᱮᱭᱟ ᱥᱮ ᱵᱟᱝ ᱡᱮᱢᱚᱱ ᱟᱵᱚ ᱧᱮᱞ ᱟᱠᱟᱱᱟ ᱡᱮ ᱟᱵᱚ ᱵᱩᱥᱩᱵ ᱠᱚ ᱫᱚᱢᱮ ᱥᱮᱭᱟᱜ ᱛᱟᱵᱚᱱ ᱜᱮᱭᱟ ᱟᱨ ᱥᱮ ᱵᱩᱥᱩᱵ ᱨᱮ ᱵᱩᱥᱩᱵ ᱩᱫ ᱠᱚ ᱚᱢᱚᱱᱚᱜ ᱜᱮᱭᱟ ᱛᱚ ᱚᱱᱟ ᱩᱫ ᱠᱚᱫᱚᱯᱮ ᱪᱟᱥ ᱜᱮᱭᱟ ᱥᱮ ᱵᱟᱝ ᱟᱞᱮ ᱥᱮᱫ ᱧᱮᱞᱚᱜᱼᱟ ᱡᱮ ᱪᱟᱥ ᱠᱟᱛᱮᱜ ᱵᱷᱟᱹᱜᱤ ᱯᱚᱭᱥᱟ ᱠᱚ ᱟᱹᱜᱩᱭᱮᱫ ᱛᱟᱦᱮᱱᱟ ᱚᱱᱟ ᱟᱹᱠᱷᱨᱤᱧ ᱠᱟᱛᱮᱫ ᱪᱟᱥ ᱞᱮᱠᱷᱟᱱ ᱚᱱᱟ ᱫᱚ ᱱᱟᱯᱟᱭ ᱜᱮᱭᱟ ᱚᱲᱟᱜ ᱨᱮ ᱵᱩᱥᱩᱵ ᱵᱩᱥᱩᱵ ᱠᱚ ᱢᱮᱱᱟᱜ ᱠᱟᱜᱼᱟ ᱡᱟᱦᱟᱸ ᱫᱚ ᱵᱩᱥᱩᱵ ᱠᱚ ᱫᱚᱢᱮ ᱜᱮ ᱥᱮᱭᱟᱜ ᱜᱮᱭᱟ ᱟᱯᱮ ᱥᱮᱫ ᱫᱚ
ᱟᱞᱮᱥᱱ ᱫᱚ ᱚᱱᱠᱟ ᱵᱩᱥᱩᱵ ᱠᱚᱞᱮ ᱜᱟᱫᱟ ᱠᱟᱜ ᱜᱮᱭᱟ ᱛᱚ ᱟᱫᱚ ᱚᱱᱟ ᱠᱚᱨᱮ ᱜᱮ ᱪᱮᱫ ᱪᱮᱛᱟᱱ ᱠᱚᱨᱮᱱᱟᱜ ᱫᱟᱜ ᱧᱟᱢ ᱠᱟᱛᱮᱜ ᱥᱮᱭᱟ ᱜᱚᱫ ᱞᱮᱠᱷᱟᱱ ᱫᱚ ᱦᱮᱸ ᱚᱱᱟ ᱠᱚᱨᱮ ᱜᱮ ᱩᱫ ᱫᱚᱢᱮ ᱜᱟᱱ ᱜᱮ ᱦᱩᱭᱩᱜ ᱜᱮᱭᱟ ᱦᱮᱸ ᱟᱫᱚ ᱚᱱᱟ ᱠᱚᱫᱚ ᱟᱹᱠᱷᱨᱤᱧ ᱞᱮᱠᱟ ᱞᱮᱠᱟ ᱫᱚ ᱵᱟᱝᱟ ᱟᱫᱚ ᱚᱲᱟᱜ ᱠᱚᱨᱮᱜᱮ ᱡᱚᱢ ᱞᱮᱠᱟ ᱜᱮᱞᱮ ᱦᱟᱸᱜ ᱟᱞᱮᱫ ᱫᱚ ᱦᱟᱸᱜ ᱚᱱᱟ ᱩᱫ ᱠᱚᱫᱚᱞᱮ ᱦᱟᱞᱟᱝ ᱜᱮᱭᱟ ᱟᱫᱚ ᱠᱷᱩᱵᱽ ᱮᱠᱴᱟ ᱫᱚ ᱵᱟᱝ ᱦᱩᱭᱩᱜᱼᱟ ᱛᱚ ᱟᱫᱚ ᱚᱱᱟ ᱵᱩᱥᱩᱵ ᱩᱵ ᱪᱟᱥ ᱞᱟᱹᱜᱤᱫ ᱫᱚ ᱵᱩᱥᱩᱵ ᱠᱚ ᱟᱹᱰᱤᱜᱟᱱ ᱰᱷᱮᱨ ᱜᱮ ᱠᱷᱚᱛᱤᱜ ᱜᱮᱭᱟ ᱦᱮᱸ ᱵᱮᱠᱟᱨ ᱜᱤᱲᱤᱜᱼᱟ ᱚᱱᱟ ᱵᱩᱥᱩᱵ ᱥᱮᱭᱟᱞᱮ ᱠᱷᱟᱱ ᱟᱫᱚ ᱚᱱᱟ ᱚᱱᱟ ᱠᱷᱟᱹᱛᱤᱨ ᱛᱮᱜᱮ ᱚᱱᱠᱟ ᱫᱚ ᱵᱟᱞᱮ ᱪᱟᱥ ᱜᱮᱭᱟ ᱠᱟᱨᱚᱱ ᱰᱟᱝᱨᱤ ᱠᱚ ᱠᱟᱰᱟ ᱠᱚ ᱦᱮᱱᱟᱜ ᱠᱚ ᱜᱮᱭᱟ ᱛᱚ ᱚᱲᱟᱜ ᱠᱚᱨᱮ ᱟᱫᱚ ᱩᱱᱠᱩ ᱞᱟᱹᱜᱤᱫ ᱦᱚᱛᱳ ᱵᱩᱥᱩᱵ ᱠᱚ ᱫᱚᱦᱚ ᱠᱟᱜ ᱦᱩᱭᱩᱜᱼᱟ
ᱦᱳᱭ ᱫᱟᱫᱟ ᱚᱱᱟ ᱦᱚᱸ ᱴᱷᱤᱠ ᱜᱮᱭᱟ ᱚᱱᱟ ᱫᱚ ᱰᱟᱝᱨᱤ ᱠᱚ ᱢᱮᱱᱟᱜ ᱠᱚᱛᱟ ᱵᱚᱱᱟ ᱩᱱᱠᱩ ᱡᱚᱢ ᱞᱟᱹᱜᱤᱫ ᱚᱱᱟ ᱫᱚᱦᱚ ᱞᱟᱹᱠᱛᱤ ᱠᱟᱱᱟ ᱛᱚᱵᱮ ᱫᱟᱫᱟ ᱟᱯᱮ ᱥᱮᱫ ᱫᱚ ᱛᱚᱨᱦᱚᱫ ᱥᱮ ᱪᱮᱢᱮᱧ ᱱᱚᱛᱮ ᱡᱟᱢᱲᱩ ᱵᱟᱹᱨᱩᱰᱟᱝ ᱟᱨ ᱱᱚᱛᱮ ᱡᱟᱦᱟᱸᱭ ᱫᱚ ᱦᱚᱨᱚ ᱩᱱᱠᱩ ᱠᱚᱫᱚ ᱯᱮ ᱥᱮᱸᱫᱽᱨᱟ ᱠᱚ ᱛᱟᱦᱮᱱ ᱜᱮᱭᱟ ᱥᱮ ᱵᱟᱝ ᱼᱟ
ᱵᱚᱠᱚᱧ ᱟᱹᱰᱤ ᱜᱟᱱ ᱞᱮ ᱥᱮᱸᱫᱽᱨᱟ ᱠᱚᱜᱮᱭᱟ ᱟᱞᱮ ᱥᱮᱱ ᱦᱚᱸ ᱱᱚᱛᱮ ᱛᱚᱨᱦᱚᱫ ᱠᱚ ᱛᱚᱨᱚᱫ ᱠᱚ ᱵᱟᱹᱨᱩᱜ ᱰᱟᱝ ᱠᱚ ᱾ ᱦᱮ ᱫᱚᱢᱮ ᱥᱮᱸᱫᱽᱨᱟ ᱯᱟᱸᱡᱟ ᱠᱟᱛᱮ ᱾
ᱟᱯᱮ ᱫᱚ ᱵᱟᱹᱨᱩᱰᱟᱝ ᱫᱚ ᱚᱠᱟ ᱚᱠᱛᱚ ᱯᱮ ᱥᱮᱸᱫᱽᱨᱟ ᱠᱚ ᱛᱟᱦᱮᱱᱟ ᱡᱮᱢᱚᱱ ᱟᱞᱮᱥᱮᱫ ᱫᱚ ᱡᱚᱠᱷᱚᱱ ᱫᱚᱢᱮ ᱩᱫᱽᱜᱟᱹᱨ ᱠᱟᱜᱼᱟ ᱟᱨ ᱾ ᱯᱳᱭᱞᱳ ᱡᱟᱦᱟᱸ ᱢᱟᱲᱟᱝ ᱛᱮ ᱵᱚᱨᱥᱟ ᱱᱤᱭᱟᱹ ᱡᱟᱹᱯᱩᱫ ᱫᱤᱱ ᱨᱮ ᱫᱟᱜᱟ ᱾ ᱚᱱᱟ ᱯᱳᱭᱞᱳ ᱡᱟᱹᱯᱩᱫ ᱨᱮᱜᱮ ᱟᱞᱮ ᱥᱮᱫ ᱫᱚ ᱵᱟᱨᱚᱰᱟᱝ ᱥᱮᱸᱫᱽᱨᱟ ᱠᱚ ᱪᱟᱞᱟᱜ ᱜᱮᱭᱟ ᱚᱱᱟ ᱦᱚᱸ ᱧᱤᱫᱟᱹ ᱵᱮᱲᱟ ᱟᱯᱮ ᱥᱮᱫ ᱫᱚ ᱾
ᱟᱞᱮ ᱥᱮᱫ ᱫᱚ ᱚᱱᱮ ᱯᱳᱭᱞᱳ ᱡᱚᱠᱷᱚᱱᱮ ᱫᱟᱜ ᱡᱟᱹᱲᱤᱭᱟ ᱥᱤᱛᱩᱝ ᱫᱤᱱ ᱦᱮᱸ ᱾ ᱩᱱ ᱥᱚᱢᱚᱭ ᱜᱮ ᱟᱞᱮ ᱫᱚᱞᱮ ᱥᱮᱸᱫᱽᱨᱟ ᱠᱚᱜᱮᱭᱟ ᱟᱫᱚ ᱟᱞᱮ ᱫᱚ ᱧᱤᱫᱟᱹ ᱵᱮᱲᱟ ᱫᱚ ᱵᱟᱞᱮ ᱥᱮᱸᱫᱽᱨᱟ ᱠᱚᱣᱟ ᱟᱞᱮ ᱫᱚ ᱦᱟᱸᱜ ᱾ ᱥᱤᱧ ᱵᱮᱲᱟ ᱜᱮᱞᱮ ᱦᱟᱸᱜ ᱥᱮᱸᱫᱽᱨᱟ ᱠᱚᱣᱟ ᱟᱞᱮ ᱟᱞᱮ ᱫᱚ ᱾
ᱟᱪᱷᱟ ᱟᱞᱮ ᱥᱮᱫ ᱾
ᱫᱚ ᱵᱤᱧ ᱠᱤᱫᱤᱧ ᱠᱚᱨᱮᱱᱟᱜ ᱵᱚᱛᱚᱨ ᱠᱚ ᱦᱮᱱᱟᱜ ᱟᱠᱟᱫᱼᱟ ᱛᱚ ᱟᱨ ᱞᱟᱴᱟ ᱠᱟᱜ ᱾ ᱞᱟᱴᱟ ᱞᱟᱴᱟ ᱠᱚ ᱫᱚᱢᱮ ᱜᱮᱭᱟ ᱟᱞᱮ ᱥᱮᱱ ᱚᱱᱟ ᱠᱷᱟᱹᱛᱤᱨ ᱛᱮ ᱟᱞᱮ ᱫᱚ ᱦᱟᱸᱜ ᱥᱤᱧ ᱵᱮᱲᱟ ᱜᱮᱞᱮ ᱥᱮᱸᱫᱽᱨᱟ ᱠᱚᱣᱟ ᱾
ᱟᱪᱷᱟ ᱫᱟᱫᱟ ᱟᱞᱮ ᱥᱮᱫ ᱦᱚᱸ ᱚᱱᱟ ᱧᱤᱫᱟᱹ ᱥᱚᱢᱚᱭ ᱜᱮ ᱠᱚ ᱥᱮᱸᱫᱽᱨᱟ ᱛᱮᱠᱚ ᱪᱟᱞᱟᱜᱼᱟ ᱾ ᱪᱮᱫᱟᱜ ᱥᱮᱠᱚ ᱥᱮᱸᱫᱽᱨᱟ ᱫᱚ ᱧᱤᱫᱟᱹ ᱥᱚᱢᱚᱭ ᱜᱮ ᱵᱟᱹᱨᱩᱰᱟᱝ ᱠᱚ ᱫᱚ ᱠᱚ ᱾ ᱦᱟᱹᱞᱤ ᱦᱟᱹᱞᱤ ᱠᱚ ᱩᱰᱩᱠᱚᱜ ᱛᱟᱦᱮᱱᱟ ᱩᱰᱩᱠ ᱠᱟᱛᱮᱫ ᱩᱱᱠᱩ ᱾ ᱴᱚᱨᱪ ᱞᱟᱭᱤᱴ ᱛᱮᱞᱮ ᱡᱩᱫᱤ ᱩᱱᱠᱩ ᱴᱚᱨᱪ ᱾ ᱠᱚᱣᱟ ᱵᱟᱹᱨᱩᱰᱟᱝ ᱠᱚ ᱮᱱᱠᱷᱟᱱ ᱵᱟᱠᱚ ᱫᱟᱹᱲ ᱫᱟᱲᱮᱭᱟᱜᱼᱟ ᱢᱮᱫ ᱠᱚ ᱟᱸᱫᱷᱟᱜ ᱛᱟᱠᱚᱣᱟ ᱾ ᱟᱫᱚ ᱛᱚ ᱠᱷᱚᱱ ᱞᱮ ᱫᱟᱞ ᱜᱚᱡ ᱠᱚ ᱛᱟᱦᱮᱱᱟ ᱟᱯᱮᱥᱮᱫ ᱫᱚ ᱚᱱᱠᱟ ᱫᱚ ᱵᱟᱯᱮ ᱠᱟᱹᱢᱤᱭ ᱜᱮᱭᱟ ᱥᱮ ᱾
ᱟᱞᱮ ᱫᱚ ᱚᱱᱠᱟ ᱫᱚ ᱵᱟᱝᱟ ᱟᱫᱚ ᱟᱞᱮ ᱫᱚ ᱚᱱᱮ ᱾ ᱮᱸ ᱵᱟᱴᱳᱞ ᱠᱚ ᱟᱸᱜᱥᱟᱨ ᱠᱚ ᱦᱮᱱᱟᱜ ᱟᱠᱟᱜ ᱛᱟᱞᱮᱭᱟ ᱦᱩᱸ ᱾ ᱟᱫᱚ ᱚᱱᱟ ᱠᱚ ᱠᱷᱟᱹᱛᱤᱨ ᱛᱮᱜᱮ ᱟᱞᱮ ᱥᱤᱧ ᱢᱟᱨᱥᱟᱞ ᱞᱮ ᱥᱮᱸᱫᱽᱨᱟ ᱠᱚᱣᱟ ᱞᱟ ᱴᱟ ᱠᱚᱨᱮ ᱠᱚ ᱵᱩᱨᱩᱢ ᱠᱚᱜᱼᱟ ᱛᱚ ᱥᱤᱛᱩᱝ ᱵᱮᱲᱟ ᱫᱚ ᱾ ᱟᱫᱚ ᱚᱱᱟᱜᱮ ᱟᱸᱜᱥᱟᱨ ᱠᱚ ᱴᱩ ᱠᱚᱣᱟ ᱟᱛᱮᱫ ᱯᱟᱸᱡᱟ ᱯᱟᱸᱡᱟ ᱛᱮᱞᱮ ᱧᱟᱢ ᱠᱚ ᱞᱮᱠᱷᱟᱱ ᱜᱮᱞᱮ ᱛᱩᱧ ᱜᱚᱡ ᱠᱚᱣᱟ ᱾
ᱟᱪᱷᱟ ᱱᱟᱯᱟᱭ ᱠᱟᱛᱷᱟ ᱛᱚᱵᱮ ᱟᱨ ᱟᱯᱮ ᱥᱮᱫ ᱫᱚ ᱛᱚᱨᱚᱦᱚᱫ ᱫᱚ ᱚᱠᱟ ᱞᱮᱠᱟ ᱯᱮ ᱥᱮᱸᱫᱽᱨᱟ ᱠᱚᱜᱮᱭᱟ? ᱟᱞᱮ ᱥᱮᱫ ᱫᱚ ᱡᱚᱠᱷᱚᱱ ᱡᱩᱫᱤ ᱵᱟᱭᱨᱮ ᱥᱮᱫ ᱠᱚ ᱧᱮᱞᱚᱜᱼᱟ ᱥᱮ ᱵᱷᱩᱜᱟᱹᱜ ᱠᱚᱨᱮ ᱛᱚᱨᱚᱦᱚᱫ, ᱠᱚᱨᱮᱱᱟ ᱩᱱᱠᱩ ᱜᱮᱠᱚ ᱥᱮᱸᱫᱽᱨᱟ ᱠᱚ ᱛᱟᱦᱮᱱᱟ᱾ ᱟᱯᱮ ᱥᱮᱫ ᱫᱚ?
ᱟᱞᱮ ᱥᱮᱱ ᱫᱚ ᱛᱚᱨᱚᱫ ᱠᱚᱫᱚ ᱚᱱᱟ ᱞᱟᱴᱟ ᱠᱚ ᱦᱮᱱᱟᱜ ᱠᱟᱜ ᱛᱚ ᱟᱫᱚ ᱚᱱᱟ ᱠᱚᱨᱮᱜ ᱦᱮᱸ ᱥᱮᱸᱫᱽᱨᱟ ᱠᱚ ᱜᱮᱭᱟᱞᱮ ᱾
ᱟᱪᱪᱷᱟ ᱛᱚᱵᱮ ᱫᱟᱫᱟ ᱟᱯᱮ ᱥᱮᱫ ᱫᱚ ᱡᱟᱢᱲᱩ ᱠᱚ ᱫᱚ ᱯᱮ ᱡᱚᱢ ᱠᱟᱛᱮᱱ ᱜᱮᱭᱟ ᱥᱮ ᱵᱟᱝ?
ᱵᱟᱝᱟ ᱵᱚᱠᱚᱧ ᱵᱟᱝᱟ ᱟᱞᱮ ᱥᱮᱱ ᱫᱚ ᱡᱟᱢᱲᱩ ᱠᱚᱫᱚ ᱵᱟᱞᱮ ᱡᱚᱢ ᱠᱚ ᱜᱮᱭᱟ ᱟᱨ ᱵᱟᱝ ᱡᱚᱢ ᱵᱟᱲᱟ ᱦᱳᱭ ᱠᱟᱱᱟ ᱾ ᱦᱮᱸ ᱟᱫᱚ ᱟᱯᱮ ᱥᱮᱱ ᱫᱚ ᱯᱮ ᱡᱚᱢ ᱵᱟᱲᱟ ᱠᱚᱜᱮᱭᱟ ᱵᱚᱠᱚᱧ?
ᱦᱳᱭ ᱦᱳᱭ ᱫᱟᱫᱟ ᱟᱞᱮ ᱥᱮᱫ ᱫᱚ ᱡᱟᱢᱲᱩ ᱫᱚ ᱵᱷᱟᱞᱤ ᱜᱮᱞᱮ ᱡᱚᱢ ᱠᱚᱣᱟ ᱟᱹᱰᱤ ᱡᱟᱹᱥᱛᱤ ᱜᱮᱞᱮ ᱡᱚᱢ ᱠᱚ ᱛᱟᱦᱮᱱᱟ ᱾ ᱪᱮᱫᱟᱜ ᱥᱮ ᱡᱟᱢᱲᱩ ᱡᱤᱞ ᱠᱚ ᱞᱟᱹᱭᱟ ᱦᱟᱯᱲᱟᱢ ᱠᱚᱠᱚ ᱞᱟᱹᱭ ᱠᱟᱫ ᱛᱟᱦᱮᱱᱟ ᱟᱞᱮᱨᱮᱱ ᱦᱟᱯᱲᱟᱢ ᱠᱚ ᱾ ᱡᱮ ᱩᱱᱠᱩ ᱡᱟᱢᱲᱩ ᱡᱤᱞ ᱡᱚᱢ ᱞᱮᱠᱷᱟᱡ ᱥᱮᱪᱮᱫ ᱮᱸᱜ ᱰᱟᱸᱰᱟ ᱦᱟᱹᱟᱥᱩ ᱠᱚ ᱪᱟᱵᱟᱜᱼᱟ ᱦᱚᱲᱢᱚ ᱨᱮᱭᱟᱜ ᱚᱱᱟ ᱡᱟᱝ ᱡᱟᱦᱟᱸ ᱛᱤᱱᱟᱹᱜ ᱦᱟᱹᱥᱩ ᱛᱟᱦᱮᱱᱟ ᱚᱱᱟ ᱠᱚ ᱪᱟᱵᱟᱜ ᱜᱮᱭᱟ ᱾ ᱚᱱᱟ ᱠᱚ ᱞᱟᱹᱭᱟ ᱛᱚᱵᱮ ᱱᱚᱝᱠᱟᱱᱟᱜ ᱠᱷᱚᱵᱚᱨ ᱫᱟᱫᱟ ᱫᱚ ᱟᱢ ᱫᱚ ᱵᱟᱢ ᱟᱸᱡᱚᱢ ᱟᱠᱟᱜᱼᱟ ᱫᱟᱫᱟ?
ᱦᱩᱸ ᱟᱸᱡᱚᱢ ᱫᱩᱧ ᱟᱸᱡᱚᱢ ᱟᱠᱟᱜ ᱜᱮᱭᱟ ᱾ ᱟᱫᱚ ᱟᱞᱮ ᱥᱮᱫ ᱫᱚ ᱱᱚᱝᱠᱟ ᱫᱚ ᱦᱟᱸᱜ ᱡᱟᱢᱵᱽᱲᱩ ᱫᱚᱠᱚ ᱡᱚᱢ ᱫᱚᱠᱚ ᱡᱚᱢ ᱵᱟᱲᱟ ᱠᱚ ᱜᱮᱭᱟ ᱟᱫᱚ ᱦᱟᱸᱜ ᱤᱧᱫᱚ ᱦᱟᱸᱜ ᱟᱹᱣᱨᱤᱧ ᱡᱚᱢ ᱠᱚᱣᱟ ᱦᱩᱸ ᱾
ᱮᱱ ᱠᱷᱟᱱ ᱱᱩᱠᱩ ᱠᱩᱪᱞᱟᱹ ᱠᱚ ᱱᱩᱠᱩ ᱠᱚᱫᱚ ᱡᱚᱢ ᱵᱟᱲᱟ ᱦᱩᱭᱠᱟᱱᱟ ᱦᱟᱸᱜ, ᱟᱫᱚ ᱟᱯᱮ ᱥᱮᱱ ᱫᱚ ᱵᱚᱠᱚᱧ ᱠᱩᱪᱞᱟᱹ ᱠᱚᱫᱚ ᱯᱮ ᱡᱚᱢ ᱠᱚ ᱜᱮᱭᱟ ᱥᱮ ᱵᱟᱝᱟ?
ᱦᱳᱭ ᱟᱞᱮ ᱥᱮᱫ ᱦᱚᱸ ᱠᱩᱪᱞᱟᱹ ᱦᱟᱹᱠᱩ ᱥᱮ ᱵᱟᱱᱛᱩᱲ ᱦᱟᱹᱠᱩ ᱟᱹᱰᱤ ᱡᱟᱹᱥ ᱛᱤ ᱜᱮᱞᱮ ᱡᱚᱢ ᱟᱠ ᱠᱚ ᱛᱟᱦᱮᱸᱱᱟ ᱟᱨ ᱟᱫᱚ ᱥᱟᱱᱟᱢ ᱦᱚᱲ ᱠᱩᱪᱞᱟᱹ ᱦᱟᱹᱠᱩ ᱫᱚ ᱵᱟᱠᱚ ᱧᱮᱞ ᱴᱷᱤᱠ ᱠᱚᱣᱟ ᱾ ᱡᱮᱢᱚᱱ ᱤᱧ ᱜᱮ ᱵᱟᱹᱧ ᱧᱮᱞ ᱴᱷᱤᱠ ᱠᱟᱠᱚᱣᱟ ᱡᱮ ᱱᱩᱭ ᱚᱠᱚᱭᱴᱟᱜ ᱠᱩᱪᱞᱟᱹ ᱦᱟᱹᱠᱩ ᱥᱮ ᱵᱤᱧ ᱞᱮᱠᱟᱜᱮ ᱢᱚᱱᱮ ᱠᱟᱛᱮᱜ ᱠᱚᱭᱮᱠᱵᱟᱨ ᱟᱲᱟᱜ ᱜᱤᱰᱤ ᱦᱩᱭ ᱠᱟᱱᱟ, ᱟ ᱫᱟᱫᱟ ᱛᱚᱵᱮ ᱵᱟᱰᱟᱭ ᱜᱮᱭᱟᱢ ᱠᱩᱪᱞᱟᱹ ᱦᱟᱹᱠᱩ ᱡᱚᱢ ᱞᱮ ᱠᱷᱟᱱ ᱪᱮᱫ ᱪᱮᱫ ᱠᱟᱹᱢᱤᱨᱮ ᱞᱟᱜᱟᱜᱼᱟ ᱚᱱᱟᱫᱚᱢ ᱵᱟᱰᱟᱭ ᱜᱮᱭᱟ ᱾
ᱦᱚᱸ ᱵᱚᱠᱚᱧ ᱚᱱᱟ ᱠᱚ ᱫᱚᱧ ᱵᱟᱰᱟᱭ ᱜᱮᱭᱟ᱾ ᱟᱹᱰᱤ ᱩᱯᱚᱠᱟᱨ ᱦᱮᱱᱟᱜ ᱟᱠᱟᱜᱼᱟ ᱠᱩᱪᱞᱟᱹ ᱦᱟᱹᱠᱩ ᱡᱚᱢ ᱨᱮᱱᱟᱜ ᱫᱚ ᱦᱩᱸ ᱾ ᱡᱟᱦᱟᱸᱭ ᱠᱚ ᱢᱟᱭᱟᱢ ᱠᱚ ᱥᱚᱴ ᱜᱮᱛᱟ ᱠᱚᱣᱟ᱾ ᱴᱷᱤᱠ ᱜᱮᱭᱟ ᱩᱱᱠᱩ ᱡᱚᱫᱤ ᱠᱩᱪᱞᱟᱹ ᱦᱟᱹᱠᱩ ᱠᱚ ᱡᱚᱢ ᱠᱚᱣᱟ᱾ ᱛᱟᱦᱚᱞᱮ ᱢᱟᱭᱟᱢ ᱥᱟᱨᱥᱟᱜ ᱛᱟᱠᱚᱣᱟ᱾
ᱦᱳᱭ ᱡᱟᱹᱥᱛᱤ ᱠᱟᱭᱛᱮ ᱡᱟᱦᱟᱸᱭ ᱫᱚ ᱦᱟᱲᱟᱢ, ᱵᱩᱲᱦᱤ ᱦᱚᱲ ᱢᱮᱱᱟᱜ ᱟᱠᱟᱜ ᱠᱚᱣᱟ ᱩᱱᱠᱩ ᱚᱱᱟ ᱨᱟᱥᱮ ᱠᱟᱛᱮᱫ ᱡᱚᱢ ᱦᱚᱪᱚ ᱟᱹᱰᱤ ᱱᱟᱯᱟᱭ ᱠᱚᱜᱼᱟ ᱦᱳᱭ ᱥᱮ, ᱚᱱᱟ ᱥᱟᱶᱛᱮ ᱢᱮᱨᱚᱢ ᱠᱟᱴᱟ ᱠᱚ ᱡᱚᱢ ᱦᱚᱸ ᱟᱹᱰᱤ ᱱᱟᱯᱟᱭ ᱜᱮᱭᱟ ᱥᱤᱵᱤᱞ ᱦᱚᱸ ᱥᱤᱵᱤᱞ ᱜᱮᱭᱟ ᱠᱩᱪᱞᱟᱹ ᱦᱟᱹ ᱠᱩ ᱩᱛᱩ ᱦᱚᱸ ᱦᱳᱭ ᱥᱮ ᱛᱚᱵᱮ ᱫᱟᱫᱟ ᱟᱯᱮ ᱫᱚ ᱠᱩᱪᱞᱟᱹ ᱦᱟ. ᱩᱱᱠᱩ ᱫᱚ ᱵᱟᱱᱫ ᱨᱮᱯᱮ ᱧᱟᱢ ᱠᱚᱣᱟ ᱥᱮ ᱜᱟᱰᱟ ᱨᱮ?
ᱦᱳᱭ ᱵᱚᱠᱚᱧ ᱟᱫᱚ ᱦᱟᱸᱜ ᱟᱞᱮ ᱫᱚ ᱦᱟᱸᱜ ᱜᱟᱰᱟ ᱦᱚᱸᱞᱮ ᱥᱩᱨ ᱜᱮᱭᱟ᱾ ᱟᱨ ᱵᱟᱹᱭᱦᱟᱹᱲ ᱠᱚᱦᱚᱸ ᱦᱮᱱᱟᱜ ᱜᱮ ᱛᱟᱞᱮᱭᱟ᱾ ᱚᱱᱟᱛᱮ ᱟᱞᱮ ᱫᱚ ᱜᱟᱰᱟ ᱥᱮᱱ ᱠᱷᱚᱱ ᱦᱚᱸᱞᱮ ᱧᱟᱢ ᱠᱚᱜᱮᱭᱟ ᱠᱩᱪᱞᱟᱹ ᱦᱟᱹᱠᱩ ᱫᱚ ᱟᱨ ᱵᱟᱹᱭᱦᱟᱹᱲ ᱠᱚᱨᱮ ᱦᱚᱸᱞᱮ ᱥᱟᱵ ᱠᱚᱜᱮᱭᱟ ᱱᱚᱜᱼᱚᱭ ᱛᱚ ᱵᱟᱹᱭᱦᱟᱹᱲ ᱠᱚᱨᱮ ᱫᱟᱜ ᱡᱟᱹᱲᱤ ᱞᱮᱠᱷᱟᱱᱮ ᱠᱷᱩᱵ ᱵᱟᱱ ᱞᱮᱠᱷᱟᱱᱮ, ᱟᱫᱚ ᱯᱟᱴᱟ ᱠᱚ ᱴᱚᱨᱚᱰᱟᱝ ᱠᱚ ᱡᱟᱞᱟᱢ ᱠᱚᱞᱮ ᱚᱲᱟᱣ ᱜᱮᱭᱟ ᱵᱟᱹᱫᱽ ᱵᱟᱹᱭᱦᱟᱹᱲ ᱠᱚᱨᱮ ᱟᱫᱚ ᱚᱱᱟ ᱠᱚᱨᱮ ᱦᱚᱸᱠᱚ ᱞᱟᱜᱟᱜ ᱜᱮᱭᱟ᱾
ᱟᱪᱪᱷᱟ ᱫᱟᱫᱟ ᱛᱚᱵᱮ ᱟᱯᱮ ᱫᱚ ᱱᱚᱜᱼᱚᱭ ᱵᱚᱨᱥᱟ ᱨᱮ ᱤᱭᱟᱹ ᱫᱟᱜ ᱡᱟᱹᱥᱛᱤ ᱞᱮᱠᱷᱟᱡ ᱦᱟᱹᱠᱩ ᱠᱚ ᱨᱟᱠᱟᱵ ᱛᱟᱦᱮᱱᱟ ᱦᱟᱹᱠᱩ ᱨᱟᱠᱟᱵ ᱠᱟᱛᱮᱫ ᱩᱱᱠᱩ ᱯᱮ ᱥᱟᱵ ᱠᱚ ᱛᱟᱦᱮᱱᱟ ᱟᱨ ᱩᱱᱠᱩ ᱯᱮ ᱩᱛᱩ ᱥᱮ ᱟᱠᱠᱷᱨᱤᱧ ᱯᱮ ᱪᱟᱞᱟᱜ ᱜᱮᱭᱟ ᱦᱳᱭ ᱥᱮ
ᱦᱳᱭ ᱦᱳᱭ ᱵᱚᱠᱚᱧ
ᱟᱪᱪᱷᱟ ᱛᱚᱵᱮ ᱟᱯᱮ ᱥᱮᱫ ᱫᱚ ᱠᱟᱴᱠᱚᱢ ᱠᱚ ᱥᱮ ᱵᱟᱯᱮᱥᱟᱜ ᱠᱚ ᱛᱟᱦᱮᱱᱟ ᱠᱟᱴᱠᱚᱢ ᱜᱚᱝᱜᱷᱟ
ᱦᱚᱸ ᱟᱞᱮ ᱥᱮᱫ ᱦᱚᱸ ᱠᱟᱴᱠᱚᱢ ᱠᱚ ᱜᱚᱸᱜᱷᱟ ᱠᱚᱞᱮ ᱥᱟᱵ ᱠᱚᱜᱮᱭᱟ ᱱᱚᱜᱼᱚᱭ ᱛᱚ ᱯᱩᱭᱞᱩ ᱯᱩᱭᱞᱩ ᱱᱚᱜᱼᱚᱭ ᱫᱟᱜ ᱡᱟᱹᱲᱤ ᱞᱮᱠᱷᱟᱱᱮ